ᱦᱮᱸ ᱜᱮ
ᱜᱚᱝᱠᱮ ᱡᱚᱦᱟᱨ ᱜᱮ
ᱦᱮᱸ ᱛᱟᱨᱯᱚᱨ ᱱᱟᱯᱟᱭ ᱵᱟᱲᱟ ᱜᱮᱭᱟᱵᱤᱱ
ᱦᱮᱸ ᱱᱟᱯᱟᱭ ᱵᱟᱲᱟ ᱜᱮ᱾
ᱦᱮᱸ ᱦᱮᱸ ᱟᱞᱤᱧ ᱦᱚᱸ ᱪᱟᱸᱫᱚ ᱵᱚᱸᱜᱟ ᱴᱷᱮᱱ ᱱᱤᱭᱟᱹᱜ ᱜᱮ ᱞᱤᱧ ᱠᱷᱚᱡᱚᱜᱼᱟ ᱡᱮ ᱡᱚᱛᱚ ᱦᱚᱲ ᱜᱮ ᱱᱟᱭᱛᱮ ᱱᱟᱯᱟᱭ ᱛᱮ ᱛᱮᱵᱚᱱ ᱛᱟᱦᱮᱱ ᱢᱟ ᱦᱮᱸ ᱥᱮ ᱦᱩᱸ ᱟᱪᱪᱷᱟ ᱜᱚᱝᱠᱮ ᱱᱚᱜᱼᱚᱭ ᱡᱮ ᱢᱟᱨᱟᱝ ᱵᱚᱦᱚᱜ ᱟᱠᱚ ᱡᱟᱦᱟᱸ ᱩᱰᱟᱹᱱ ᱚᱠᱛᱚ ᱠᱚ ᱮᱢ ᱟᱠᱟᱱᱟ
ᱦᱮᱸ ᱦᱮᱸ ᱦᱮᱸ
ᱱᱤᱭᱟᱹ ᱚᱠᱛᱚ ᱵᱷᱤᱛᱨᱤ ᱨᱮ ᱡᱩᱫᱤ ᱟᱞᱟᱝ ᱢᱤᱫᱴᱤᱡ ᱥᱟᱠᱟᱢ ᱵᱟᱨᱮ ᱛᱮᱞᱟᱝ ᱜᱚᱞᱯᱚᱼᱟ ᱚᱱᱟ ᱫᱚ ᱟᱹᱰᱤ ᱵᱷᱟᱹᱜᱤ ᱠᱚᱜᱼᱟ
ᱦᱮᱸ ᱦᱮᱸ
ᱦᱮᱸ ᱟᱫᱚ ᱥᱟᱠᱟᱢ ᱡᱟᱦᱟᱸ ᱵᱟᱨ ᱡᱟᱦᱟᱸ ᱵᱟᱨᱮ ᱛᱮᱞᱟᱝ ᱜᱚᱞᱯᱷᱚᱼᱟ ᱚᱱᱟᱫᱚ ᱟᱹᱵᱤᱱ ᱵᱤᱱ ᱞᱟᱹᱭᱟ ᱥᱮ ᱟᱹᱞᱤᱧ ᱞᱤᱧ ᱞᱟᱹᱭᱟ᱾
ᱟᱪᱪᱷᱟ ᱟᱹᱵᱤᱱ ᱜᱮ ᱨᱟᱠᱟᱵ ᱵᱤᱱ ᱥᱮᱱ ᱦᱟᱸᱜ
ᱟᱪᱪᱷᱟ ᱟᱪᱪᱷᱟ ᱟᱹᱞᱤᱧ ᱜᱮᱞᱤᱧ ᱞᱟᱹᱭᱟ ᱦᱮᱸ ᱟᱪᱪᱷᱟ ᱟᱞᱟᱝ ᱟᱞᱟᱝ ᱵᱟᱨ ᱦᱚᱲ ᱢᱩᱫᱽᱨᱮ ᱡᱟᱦᱟᱸ, ᱵᱟᱱᱟᱦ ᱦᱚᱲᱞᱟᱝ ᱜᱟᱯᱟᱞᱢᱟᱨᱟᱣ ᱫᱟᱲᱮᱭᱟᱜ ᱥᱮ ᱜᱟᱞᱚᱪ ᱫᱟᱲᱮᱭᱟᱜᱞᱟᱝ ᱚᱱᱠᱟᱱᱟᱜᱞᱤᱧ ᱞᱟᱹᱭ ᱚᱪᱚᱭᱮᱫᱟ ᱦᱟᱸᱜ ᱦᱮᱸ ᱱᱚᱜᱼᱚᱭ ᱡᱮ ᱟᱵᱚ ᱠᱟᱹᱢᱤ ᱭᱟᱵᱚᱱ ᱟᱹᱰᱤ ᱠᱤᱪᱷᱩ ᱵᱚᱱ ᱡᱟᱦᱟᱸ ᱪᱤᱠᱟᱹᱭᱟ ᱚᱱᱟ ᱪᱮᱫ ᱟᱵᱚ ᱨᱟᱹᱥᱠᱟᱹ ᱦᱚᱸ ᱛᱟᱦᱮᱱᱟ ᱦᱮᱸ ᱱᱚᱣᱟ ᱨᱟᱹᱥᱠᱟᱹ ᱫᱚ ᱟᱵᱚᱣᱟᱜ ᱥᱟᱱᱛᱟᱲ ᱞᱮᱠᱟ ᱫᱚ ᱛᱟᱦᱮᱱᱟ ᱦᱟᱸᱜ ᱢᱟᱨᱟᱝ ᱯᱚᱨᱚᱵᱽ ᱞᱮᱠᱟ ᱞᱮᱠᱟᱛᱮ ᱦᱟᱸᱜ ᱵᱟᱦᱟ ᱥᱚᱨᱦᱟᱭ ᱛᱟᱦᱮᱱ ᱠᱟᱱᱟ ᱛᱚ ᱛᱟᱦᱚᱞᱮ ᱱᱚᱜᱼᱚᱭ ᱠᱟᱹᱴᱤᱡ ᱵᱟᱦᱟ ᱥᱚᱨᱦᱟᱭ ᱱᱤᱭᱟᱹ ᱟᱵᱚᱣᱟᱜ ᱥᱟᱱᱛᱟᱲ ᱯᱚᱨᱚᱵ ᱠᱚ ᱱᱤᱭᱮ ᱠᱤᱪᱷᱩ ᱞᱟᱝ ᱜᱟᱯᱟᱞᱢᱟᱨᱟᱣ ᱞᱮᱱᱠᱟᱱ ᱟᱹᱰᱤ ᱵᱷᱟᱹᱜᱤ ᱜᱟᱱ ᱠᱚᱜ ᱡᱟᱹᱱᱤᱡ
ᱦᱮᱸ ᱦᱮᱸ
ᱦᱮᱸ ᱢᱟᱥᱮ ᱛᱟᱦᱚᱞᱮ ᱟᱹᱵᱤᱱ ᱞᱟᱹᱭ ᱵᱮᱱ ᱥᱚᱨᱦᱟᱭ ᱠᱚ ᱟᱯᱮ ᱥᱮᱫ ᱛᱟᱦᱚᱞᱮ ᱪᱮᱫᱞᱮ ᱞᱮᱠᱟ ᱵᱟᱦᱟ ᱠᱚ ᱥᱚᱨᱦᱟᱭ ᱠᱚ
ᱟᱨ ᱜᱚᱝᱠᱮ ᱟᱞᱮ ᱥᱮᱫ ᱢᱟ ᱢᱚᱴᱟᱢᱩᱴᱤ ᱵᱟᱦᱟ ᱫᱚ ᱦᱟᱸᱜ ᱜ ᱚᱱᱠᱟ ᱢᱟᱱᱟᱣ ᱜᱮᱭᱟ ᱞᱮ ᱟᱫᱚ ᱥᱚᱨ ᱥᱚᱨᱦᱟᱭ ᱫᱚ ᱱᱟᱦᱟᱸᱜ ᱟᱹᱰᱤ ᱤᱭᱟᱹ ᱛᱮᱞᱮ ᱢᱟᱱᱟᱣᱟ ᱟᱨᱠᱤ ᱢᱚᱴᱟᱢᱩᱴᱤ ᱢᱤᱫ ᱥᱚᱯᱛᱟ ᱦᱚᱸ ᱛᱮ ᱥᱚᱦᱨᱟᱭ ᱫᱚᱞᱮ ᱢᱟᱱᱟᱣᱟ ᱱᱟ ᱦᱟᱸᱜ᱾
ᱟᱪᱪᱷᱟ ᱟᱪ
ᱟᱫᱚ ᱦᱮᱸ ᱟᱫᱚ ᱟᱯᱮ ᱥᱮᱫ ᱫᱚ ᱪᱮᱫ ᱪᱮᱫ ᱞᱮᱠᱟ ᱢᱟᱱᱟᱣᱟ
ᱥᱚᱨᱦᱟᱭ ᱨᱮᱱᱟᱜ ᱠᱟᱛᱷᱟ ᱡᱩᱫᱤ ᱵᱤᱱ ᱞᱟᱹᱭᱟ ᱦᱮᱸ ᱠᱟᱛᱷᱟ ᱨᱮᱜᱮ ᱢᱤᱫᱴᱤᱡ ᱢᱮᱱᱟᱜᱼᱟ ᱡᱮ ᱥᱚᱨᱦᱟᱭ ᱫᱚ ᱦᱟᱹᱛᱤ ᱞᱮᱠᱟᱱ ᱯᱚᱨᱚᱵᱽ ᱠᱟᱱᱟ
ᱦᱩᱸ ᱦᱩᱸ
ᱦᱮᱸ ᱟᱫᱚ ᱡᱟ ᱦᱟᱹᱛᱤ ᱞᱮᱠᱟᱱ ᱡᱤᱴ. ᱯᱚᱨᱚᱵ ᱠᱟᱱᱟ ᱥᱮ ᱥᱚᱨᱦᱟᱭ ᱠᱟᱱ ᱨᱮᱦᱚᱸ ᱦᱟᱸᱜ ᱟᱫᱚ ᱡᱟ ᱦᱟᱯᱲᱟᱢ ᱠᱚᱠᱚ ᱫᱚᱦᱚᱸ ᱟᱹᱜᱩ ᱞᱮᱫᱟ ᱡᱮ ᱢᱚᱬᱮ ᱥᱤᱧ ᱢᱚᱬᱮ ᱧᱤᱫᱟᱹ ᱥᱚᱨᱦᱟᱭ ᱢᱚᱬᱮ ᱥᱤᱧ ᱠᱤᱱᱛᱩ ᱟᱞᱮ ᱦᱟᱸᱜ ᱟᱞᱮᱭᱟᱜ ᱯᱚᱨᱤᱥᱛᱷᱤᱛᱤ ᱱᱤᱛᱚᱜ ᱡᱟᱦᱟᱸ ᱥᱮᱴᱮᱨ ᱟᱠᱟᱱᱟ ᱦᱟᱸᱜ ᱟᱞᱮ ᱟᱹᱛᱩ ᱠᱚᱨᱮ
ᱦᱮᱸ
ᱱᱚᱣᱟ ᱫᱚ ᱦᱟᱸᱜ ᱚᱱᱠᱟ ᱢᱚᱬᱮ ᱥᱤᱧ ᱢᱚᱬᱮ ᱧᱤᱫᱟᱹ ᱫᱚ ᱵᱟᱞᱮ ᱫᱟᱲᱮᱭᱟᱜ ᱠᱟᱱᱟ ᱾ ᱟᱫ ᱟᱞᱮ ᱫᱚ ᱦᱟᱸᱜ ᱯᱨᱟᱭ ᱠᱚᱨᱟᱣ ᱫᱟᱞᱮ ᱯᱩᱱ ᱥᱤᱧ ᱯᱩᱱ ᱧᱤᱫᱟᱹ ᱫᱚ ᱦᱟᱸᱜ ᱞᱮ ᱠᱚᱨᱟᱣ ᱮᱫᱟ ᱠᱤᱱᱛᱩ ᱯᱩᱱ ᱥᱤᱧ ᱯᱩᱱ ᱧᱤᱛᱚᱜ ᱡᱟᱦᱟᱸ ᱞᱮ ᱠᱚᱨᱟᱣ ᱮᱫᱟ ᱦᱟᱸᱜ ᱢᱟᱱᱮ ᱟᱹᱰᱤ ᱨᱟᱹᱥᱠᱟᱹ ᱥᱟᱞᱟᱜ ᱟᱹᱰᱤ ᱡᱟᱠ ᱡᱚᱢᱚᱠ ᱥᱟᱶ ᱛᱮᱞᱮ ᱯᱟᱨᱚᱢ ᱫᱟ ᱥᱮᱞᱮ ᱠᱚᱨᱟᱣ ᱫᱟ ᱦᱟᱸᱜ ᱦᱩᱸ ᱢᱟᱱᱮ ᱱᱤᱭᱟᱹ ᱠᱟᱨᱚᱱ ᱛᱮ ᱦᱟᱸᱜ ᱵᱟᱞᱮ ᱠᱚᱨᱟᱣ ᱫᱟ ᱚᱱᱟ ᱠᱟᱹᱴᱤᱡ ᱞᱤᱧ ᱞᱟᱹᱭ ᱮ ᱛᱮᱦᱟᱜ
ᱦᱩᱸ
ᱱᱤᱛᱚᱜ ᱢᱟ ᱦᱟᱜ ᱟᱵᱤᱱ ᱦᱚᱸᱵᱤᱱ ᱧᱮᱞ ᱮᱫᱟ ᱡᱮ ᱜᱤᱫᱽᱨᱟᱹ ᱠᱚᱦᱚᱸ ᱚᱱᱠᱟ ᱤᱥᱠᱩᱞ ᱠᱚᱞᱮᱡᱽ ᱦᱟᱜ ᱠᱚ ᱪᱟᱞᱟᱜ ᱠᱟᱱᱟ ᱥᱮ ᱪᱟᱞᱟᱜ ᱠᱟᱱ ᱜᱮᱭᱟ ᱵᱚᱱ ᱦᱮᱸ ᱦᱳᱭᱛᱳ ᱥᱚᱨᱚᱦᱟᱭ ᱞᱮᱠᱟᱱ ᱫᱤᱱ ᱨᱮ ᱩᱱᱤᱭᱟᱜ ᱮᱠᱡᱟᱢ ᱥᱮ ᱡᱟᱦᱟᱱᱟᱜ ᱠᱚ ᱢᱮᱱᱟᱜᱼᱟ ᱛᱟᱦᱚᱞᱮ ᱩᱱᱤ ᱵᱟᱭ ᱦᱮᱡ ᱫᱟᱲᱮᱭᱟᱜ ᱠᱟᱱᱟ ᱦᱮ ᱥᱮ ᱵᱟᱝ ᱵᱟᱠᱷᱟᱡ ᱥᱚᱨᱦᱟᱭ ᱯᱚᱨᱮ ᱟᱞᱮᱭᱟᱜ ᱮᱠᱡᱟᱢ ᱠᱚ ᱢᱮᱱᱟᱜᱼᱟ ᱥᱮ ᱵᱤᱱᱤᱰ ᱠᱚ ᱦᱟᱜ ᱡᱟᱦᱟᱸ ᱵᱚᱱ ᱢᱮᱛᱟᱜ ᱠᱟᱱ ᱛᱟᱦᱚᱞᱮ ᱦᱟᱜ ᱩᱱᱤ ᱥᱮᱭ ᱠᱟᱛᱷᱟ ᱦᱚᱸ ᱩᱱᱤ ᱦᱟᱸᱟᱜ ᱞᱚᱜᱚᱱ ᱢᱟᱪᱮ ᱨᱩᱣᱟᱹᱲ ᱠᱟᱱᱟᱭ ᱾ ᱤᱱᱟᱹ ᱢᱤᱫᱴᱤᱡ ᱦᱟᱸᱜ ᱮ ᱠᱟᱹᱴᱤᱡ ᱵᱟᱝ ᱦᱩᱭᱩᱜ ᱨᱮᱱᱟᱜ ᱠᱟᱨᱚᱱ ᱟᱨ ᱢᱤᱫᱴᱤᱡ ᱠᱟᱨᱚᱱ ᱫᱚ ᱦᱩᱭᱩᱜ ᱠᱟᱱᱟ ᱡᱟᱦᱟᱸᱭ ᱫᱚ ᱦᱟᱜ ᱦᱚᱼᱭᱮ ᱪᱟᱹᱠᱨᱤ ᱠᱟᱱᱟᱭ ᱾
ᱦᱮᱸ ᱛᱟᱦᱚᱞᱮ ᱵᱟᱡᱟᱨ ᱥᱮᱫ ᱛᱟᱦᱮᱱ ᱠᱟᱭ ᱪᱷᱩᱴᱤ ᱠᱚ ᱚᱱᱠᱟ ᱦᱟᱸᱜ ᱵᱟᱭ ᱧᱟᱢ ᱫᱟᱭ ᱛᱟᱦᱮ ᱤᱱᱟᱹ ᱠᱟᱨᱚᱱ ᱛᱮ ᱚᱱᱠᱟ ᱦᱩᱭᱩᱜ ᱠᱟᱱᱟ ᱡᱟᱦᱟᱸᱭ ᱫᱚ ᱦᱟᱸᱜ ᱦᱟᱱᱮ ᱛᱟᱢᱤᱞᱱᱟᱹᱲᱩ ᱥᱮ ᱜᱩᱡᱨᱟᱴ ᱥᱮ ᱦᱟᱱᱛᱮ ᱱᱟᱛᱮ ᱦᱟᱜ ᱠᱟᱹᱢᱤ ᱠᱚ ᱪᱟᱞᱟᱣ ᱠᱟᱱᱟ ᱦᱮᱸ ᱤᱱᱟᱹ ᱠᱚᱛᱮ ᱦᱟᱸᱜ ᱦᱚᱲ ᱠᱚ ᱠᱚᱢ ᱠᱚ ᱦᱤᱡᱩᱜ ᱠᱟᱱᱟ ᱾ ᱢᱮᱱᱠᱷᱟᱱ ᱚᱱᱠᱟ ᱫᱟᱹᱭ ᱛᱮᱧᱟᱝ ᱥᱮ ᱦᱟᱛᱚᱢ ᱠᱩᱢᱟᱝ ᱡᱟᱦᱟᱸ ᱛᱤᱱᱟᱹᱜ ᱱᱮᱣᱛᱟ ᱵᱟᱨᱛᱮ ᱦᱩᱭᱩᱜ ᱠᱟᱱᱟ ᱡᱚᱛᱚ ᱡᱟᱦᱟᱸ ᱚᱱᱠᱟ ᱵᱟᱝᱠᱚ ᱦᱮᱡ ᱫᱟᱲᱮᱭᱟᱜ ᱠᱟᱱᱟ ᱴᱷᱤᱠ ᱴᱷᱟᱠ ᱦᱮᱸ ᱟᱨ ᱱᱚᱣᱟ ᱢᱟ ᱦᱟᱸᱜ ᱧᱮᱞ ᱵᱤᱱ ᱡᱮ ᱮᱠᱞᱟ ᱛᱮ ᱦᱟᱸᱜ ᱨᱟᱹᱥᱠᱟᱹ ᱢᱟ ᱵᱟᱝ ᱵᱩᱡᱷᱟᱹᱣ ᱱᱚᱣᱟ ᱠᱚᱢᱟ ᱦᱟᱸᱜ ᱯᱮᱲᱟ ᱯᱟᱹᱣᱨᱟᱹ ᱛᱮᱜᱮ ᱨᱟᱹᱥᱠᱟᱹ ᱦᱟᱸᱜ ᱵᱮᱥ ᱵᱩᱡᱷᱟᱹᱜᱼᱟ ᱾ ᱛᱟᱦᱚᱞᱮ ᱚᱱᱮ ᱚᱱᱟᱛᱮ ᱠᱤᱪᱷᱩ ᱢᱟᱱᱮ ᱯᱮ ᱯᱩᱱ ᱥᱤᱧ ᱯᱩᱱ ᱧᱤᱫᱟᱹ ᱫᱚ ᱦᱟᱸᱜ ᱡᱟᱦᱟᱸ ᱞᱮᱠᱟ ᱦᱩᱭᱩᱜᱼᱟ ᱦᱟᱸᱜ ᱢᱟᱱᱮ ᱯᱩᱱ ᱥᱤᱧᱴᱧ ᱯᱩᱱ ᱫᱚ ᱡᱟᱦᱟᱸ ᱞᱮᱠᱟ ᱫᱚ ᱵᱟᱝ ᱦᱟᱜ ᱟᱹᱰᱤ ᱨᱟᱹᱥᱠᱟᱹ ᱥᱚᱸᱜᱮ ᱦᱟᱸᱜ ᱡᱟᱠ ᱡᱚᱢᱚᱠ ᱥᱟᱶ ᱛᱮᱞᱮ ᱯᱟᱨᱚᱢᱟ
ᱟᱪᱪᱷᱟ ᱟᱪᱪᱷᱟ
ᱦᱮᱸ
ᱟᱨ ᱵᱟᱦᱟ ᱠᱚᱫᱚ ᱪᱮᱫ ᱞᱮᱠᱟ ᱯᱮ ᱢᱟᱱᱟᱣᱟ?
ᱟᱨ ᱵᱟᱦᱟ ᱠᱚ ᱦᱟᱸᱜ ᱞᱟᱹᱭ ᱞᱮᱠᱷᱟᱱ ᱫᱚ ᱵᱟᱦᱟ ᱠᱚᱦᱚᱸ ᱱᱟᱭ ᱱᱟᱯᱟᱭ ᱛᱮᱜᱮ ᱦᱟᱸᱜ ᱞᱮ ᱯᱟᱨᱚᱢᱟ ᱡᱟᱦᱟᱸ ᱠᱚ ᱟᱵᱚᱣᱟᱜ ᱡᱟᱦᱟᱸ ᱞᱮᱠᱟ ᱠᱟᱱᱟ ᱡᱟᱦᱟᱸ ᱦᱮᱸ ᱡᱟᱦᱟᱸ ᱞᱮᱠᱟ ᱱᱤᱭᱚᱢ ᱠᱚᱛᱟᱵᱚᱱ ᱡᱚᱛᱚ ᱜᱮ ᱚᱱᱟ ᱱᱤᱭᱚᱢ ᱠᱚ ᱟᱛᱮᱫ ᱜᱮ ᱦᱟᱸᱜ ᱯᱟᱨᱚᱢ ᱦᱩᱭᱩᱜᱼᱟ ᱦᱟᱸᱜ ᱟᱨ ᱢᱟᱱᱮ ᱡᱟᱦᱟᱸ ᱵᱟᱦᱟ ᱴᱟᱺᱰᱤ ᱨᱮᱦᱟᱸ ᱡᱟᱦᱮᱨ ᱨᱮ ᱚᱸᱰᱮ ᱫᱚ ᱦᱟᱸᱜ ᱢᱟᱱᱮ ᱟᱵᱚᱣᱟᱜ ᱡᱟᱦᱟᱸ ᱰᱨᱮᱥ ᱛᱟᱵᱚᱱ ᱦᱟᱸᱜ ᱰᱨᱮᱥ ᱢᱮᱱᱫᱚ ᱦᱟᱸᱜ ᱠᱟᱪᱟ ᱥᱮ ᱫᱷᱩᱛᱤ ᱵᱚᱱ ᱢᱮᱛᱟᱜ ᱠᱟᱱᱟ ᱚᱱᱠᱟ ᱞᱩᱜᱽᱲᱤᱡ ᱠᱚ ᱟᱛᱮᱫ ᱜᱮ ᱦᱟᱸᱜ ᱥᱮ ᱱᱚᱣᱟ ᱫᱚ ᱦᱟᱸᱜ ᱜᱟᱱᱚᱜ ᱠᱟᱱᱟ ᱦᱟᱱᱟ ᱠᱚ ᱟᱛᱮᱫ ᱫᱚ ᱵᱟᱝ ᱟᱫᱚ ᱮᱱᱛᱮ ᱨᱮᱦᱚᱸ ᱦᱟᱸᱜ ᱢᱟᱱᱮ ᱠᱤᱪᱷᱩ ᱢᱮᱱᱮ ᱦᱟᱱᱰᱨᱮᱰ ᱯᱟᱨᱥᱮᱱ ᱨᱮᱦᱟᱸ ᱯᱷᱟᱭᱤᱵᱷ ᱯᱟᱨᱥᱮᱱ ᱦᱚᱸ ᱚᱱᱠᱟ ᱚᱱᱮ ᱤᱭᱟᱹ ᱠᱚᱠᱚ ᱥᱮᱴᱮᱨᱚᱜ ᱠᱟᱱ ᱜᱮ ᱦᱟᱜ ᱚᱱᱠᱟ ᱡᱤᱱᱥ ᱯᱤᱱᱥ ᱦᱚᱛᱮᱥ ᱥᱮ ᱯᱮᱱ ᱡᱟᱢᱟ ᱠᱚ ᱛᱮ ᱦᱟᱸᱜ ᱠᱚ ᱥᱮᱴᱮᱨᱚᱜ ᱠᱟᱱ ᱜᱮᱭᱟ ᱾ ᱠᱤᱱᱛᱩ ᱪᱮᱥᱴᱟ ᱨᱮ ᱢᱮᱱᱟᱜ ᱞᱮᱭᱟ ᱡᱮ ᱡᱚᱛᱚ ᱠᱚᱜᱮ ᱦᱟᱸᱜ ᱱᱤᱝᱠᱟᱹ ᱵᱚᱱ ᱥᱮᱴᱮᱨᱚᱜ ᱢᱟ ᱦᱮᱸ ᱱᱚᱣᱟᱢᱟ ᱟᱵᱚᱣᱟᱜ ᱠᱟᱱ ᱜᱮᱭᱟ ᱥᱮ
ᱟᱫᱚ ᱜᱚᱝᱠᱮ ᱟᱞᱮ ᱱᱚᱛᱮ ᱢᱟ ᱵᱷᱟᱜᱮ ᱜᱮᱞᱮ ᱢᱟᱱᱟᱣ ᱛᱟᱦᱮᱸᱼᱟ ᱟᱫᱚ ᱟᱞᱮ ᱟᱛᱳ ᱨᱮᱱᱟᱜ ᱜᱮ ᱜᱷᱚᱴᱚᱱᱟᱧ ᱞᱟᱹᱭᱟᱢ ᱠᱟᱱᱟ ᱢᱤᱫᱴᱟᱝ ᱡᱟᱦᱟᱸ ᱫᱚ ᱦᱩᱭᱱᱟ ᱚᱱᱠᱟ ᱢᱤᱫ ᱥᱮᱨᱢᱟ ᱜᱟᱱ
ᱦᱮᱸ
ᱟᱫᱚ ᱟᱞᱮᱭᱟᱜ ᱢᱟ ᱢᱤᱫᱴᱟᱱ ᱡᱟᱦᱮᱨ ᱛᱟᱦᱮᱸ ᱠᱟᱱ ᱛᱟᱞᱮᱭᱟ ᱟᱫᱚ ᱚᱸᱰᱮ ᱫᱚ ᱱᱟᱦᱟᱜ ᱚᱱᱠᱟ ᱵᱟᱦᱟ ᱠᱚᱫᱚᱞᱮ ᱮᱢᱟᱣᱟ ᱛᱟᱦᱮᱸ ᱨᱮᱦᱚᱸ ᱟᱫᱚ ᱚᱱᱠᱟ ᱛᱩᱢᱫᱟᱜ ᱴᱟᱢᱟᱠ ᱫᱚ ᱚᱸᱰᱮ ᱫᱚ ᱵᱟᱝ ᱵᱟᱝ ᱪᱟᱞᱟᱜ ᱛᱟᱦᱮᱸᱜᱼᱟ ᱟᱨᱠᱤ
ᱦᱮᱸ ᱦᱮᱸ ᱦᱮᱸ
ᱛᱩᱢᱫᱟᱜ ᱴᱟᱢᱟᱠ ᱫᱚ ᱵᱟᱭ ᱥᱟᱦᱟᱣ ᱛᱟᱦᱮᱸᱫᱼᱟ ᱪᱤᱞᱮ ᱵᱚᱸᱜᱟ ᱪᱚ ᱛᱟᱦᱮᱸ ᱠᱟᱱᱟᱭ ᱢᱤᱫᱴᱟᱝ ᱟᱫᱚ ᱩᱱᱤ ᱫᱚ ᱛᱩᱢᱫᱟᱜ ᱴᱟᱢᱟᱠ ᱫᱚ ᱵᱟᱭ ᱥᱟᱦᱟᱣ ᱛᱟᱦᱮᱸᱜᱼᱟ ᱟᱫᱚ ᱛᱟᱦᱚᱞᱮ ᱵᱟᱦᱟ ᱞᱟᱹᱜᱤᱫ ᱟᱞᱮ ᱢᱟᱜ ᱢᱚᱬᱮ ᱞᱟᱹᱜᱤᱫ ᱟᱞᱮ ᱛᱟᱦᱚᱞᱮ ᱚᱸᱰᱮ ᱢᱟᱛᱚ ᱵᱟᱝ ᱜᱟᱱᱚᱜᱼᱟ ᱛᱟᱦᱚᱞᱮ ᱞᱮ ᱪᱤᱠᱟᱹᱭᱟ
ᱦᱮᱸ
ᱟᱫᱚ ᱢᱤᱫᱴᱟᱝ ᱜᱩᱨᱩ ᱞᱮ ᱥᱟᱵ ᱠᱮᱫᱮᱭᱟ
ᱦᱮᱸ ᱦᱮᱸ ᱦᱮᱸ
ᱟᱫᱚ ᱜᱩᱨᱩ ᱥᱟᱵ ᱠᱟᱛᱮᱫ ᱟᱫᱚ ᱚᱱᱠᱟ ᱵᱚᱦᱚᱜ ᱟᱹᱪᱩᱨ ᱠᱚᱞᱮ ᱟᱹᱜᱩ ᱠᱮᱫ ᱠᱚᱣᱟ ᱥᱟᱫᱚᱢ ᱠᱚ ᱟᱫᱚ ᱟᱹᱜᱩ ᱠᱟᱛᱮᱫ ᱡᱟᱦᱮᱨ ᱛᱟᱦᱚᱞᱮ ᱞᱟᱹᱭ ᱦᱩᱭᱮᱱᱟ ᱡᱮ ᱡᱟᱦᱮᱨ ᱢᱤᱫᱴᱟᱝ ᱵᱟᱪᱷᱟᱣ ᱟᱞᱮᱯᱮ
ᱦᱩᱸ ᱦᱩᱸᱸ
ᱟᱫᱚ ᱵᱚᱸᱜᱟ ᱠᱚ ᱦᱮᱡ ᱮᱱᱟ ᱟᱫᱚ ᱡᱟᱦᱮᱨ ᱢᱤᱫᱴᱟᱝ ᱠᱚ ᱵᱟᱪᱷᱟᱫ ᱞᱮᱭᱟ ᱟᱪᱷᱟ ᱟᱫᱚ ᱴᱷᱤᱠ ᱜᱮ ᱡᱟᱦᱮᱨ ᱠᱚ ᱵᱟᱪᱷᱟᱣᱟᱜ ᱞᱮᱭᱟ ᱟᱫᱚ ᱢᱤᱫ ᱥᱮᱨᱢᱟ ᱫᱚ ᱱᱟᱜ ᱴᱷᱤᱠ ᱜᱮ ᱦᱩᱭ ᱮᱱᱟ
ᱦᱩᱸ
ᱢᱤᱫ ᱥᱮᱨᱢᱟ ᱦᱩᱭ ᱯᱚᱨᱮ ᱟᱫᱚ ᱡᱟᱦᱮᱨ ᱠᱚᱞᱮ ᱡᱟᱦᱮᱨ ᱠᱚ ᱠᱚ ᱵᱟᱪᱷᱟᱣ ᱞᱮᱭᱟ ᱟᱫᱚ ᱱᱟᱭᱠᱮ ᱦᱚᱸ ᱱᱟᱭᱠᱮ ᱦᱚᱸᱠᱚ ᱵᱟᱪᱷᱟᱣ ᱮ ᱞᱮᱭᱟ
ᱦᱩᱸ
ᱟᱫᱚ ᱢᱤᱫ ᱥᱮᱨᱢᱟ ᱫᱚ ᱴᱷᱤᱠ ᱜᱮ ᱦᱩᱭᱮᱱ ᱛᱟᱞᱮᱭᱟ ᱟ ᱦᱩᱭ ᱯᱚᱨᱮ ᱟᱫᱚ ᱯᱚᱨᱮᱨ ᱥᱮᱨᱢᱟ ᱡᱚᱠᱷᱚᱱ ᱢᱟᱜ ᱢᱚᱬᱮᱜᱼᱟᱞᱮ ᱚᱱᱟ ᱢᱟᱜ ᱢᱚᱬᱮ ᱞᱟᱦᱟ ᱟᱫᱚ ᱱᱟᱭᱠᱮ ᱢᱚᱴᱟᱢᱩᱴᱤ ᱯᱟᱲᱟᱣᱮᱱ ᱛᱟᱞᱮᱭᱟ ᱚᱱᱠᱟᱜᱮ ᱟᱰᱤ ᱥᱤᱨᱤᱭᱟᱥ ᱜᱮ ᱟᱫᱚ ᱦᱟᱥᱯᱤᱴ ᱴᱟᱨᱮ ᱢᱚᱴᱟᱢᱩᱴᱤ ᱛᱟᱦᱮᱸ ᱠᱟᱱᱟᱭ ᱯᱮ ᱯᱩᱱ ᱪᱟᱸᱫᱚᱳ ᱟᱫᱚ ᱤᱱᱟᱹ ᱥᱮᱨᱢᱟ ᱫᱚ ᱢᱟᱜ ᱢᱚᱬᱮ ᱵᱟᱝ ᱦᱩᱭᱮᱱ ᱛᱟᱞᱮᱭᱟ ᱢᱟᱱᱮ ᱚᱱᱮ ᱚᱱᱮ ᱱᱟᱣᱟ ᱱᱟᱭᱠᱮ ᱥᱟᱵ ᱠᱷᱟᱹᱛᱤᱨ ᱮ ᱯᱚᱨ ᱯᱚᱨ ᱯᱮ ᱥᱮᱨᱢᱟ ᱠᱚᱨᱟᱣ ᱦᱩᱭᱩᱜ ᱟᱛᱚ
ᱦᱩᱸ ᱦᱩᱸ
ᱟᱫᱚ ᱦᱩᱸᱵᱟᱝ ᱦᱩᱭ ᱞᱮᱱ ᱛᱟᱞᱮᱭᱟ ᱢᱤᱫ ᱥᱮᱨᱢᱟ ᱯᱚᱨᱮ ᱟᱫᱚ ᱚᱱᱠᱟ ᱱᱟᱭᱠᱮ ᱡᱚᱠᱷᱚᱱ ᱯᱟᱲᱟᱣ ᱮᱱᱟ ᱟᱫᱚ ᱵᱟᱝ ᱦᱳᱭᱮᱱ ᱛᱟᱞᱮᱭᱟ ᱟᱫᱚ ᱚᱱᱠᱟ ᱨᱚᱨ ᱵᱟᱲᱟ ᱦᱩᱭᱱᱟ ᱟᱫᱚ ᱴᱷᱤᱠᱮᱱ ᱛᱟᱞᱮᱭᱟ ᱚᱱᱠᱟ ᱯᱮ ᱯᱩᱸᱱ ᱪᱟᱫᱳ ᱯᱚᱨᱮ ᱟᱫᱚ ᱱᱟᱭᱠᱮ ᱦᱚᱸ ᱴᱷᱤᱠᱮᱱ ᱛᱟᱞᱮᱭᱟᱭ
ᱦᱩᱸ ᱦᱩᱸ
ᱟᱫᱚ ᱴᱷᱤᱠ ᱯᱚᱨᱮ ᱚᱱᱠᱟᱜ ᱟᱨᱚᱞ ᱢᱟᱱᱮ ᱠᱚᱨᱟᱣ ᱠᱮᱫᱟᱞᱮ ᱡᱚᱠᱷᱚᱱ ᱯᱚᱨᱮᱨ ᱥᱮᱨᱢᱟ ᱤᱱᱟᱹ ᱥᱮᱨᱢᱟ ᱢᱟᱛᱚ ᱵᱟᱝ ᱦᱩᱭᱞᱱᱟ ᱯᱚᱨᱮᱨ ᱥᱮᱨᱢᱟ ᱞᱮ ᱠᱚᱨᱟᱣ ᱟᱫᱚ ᱟᱛᱳ ᱨᱮᱱ ᱫᱚ ᱱᱟᱦᱜ ᱚᱱᱠᱟ ᱵᱚᱦᱚᱜ ᱟᱹᱪᱩᱨ ᱠᱚᱫᱚ ᱵᱟᱠᱚ ᱛᱟᱸᱦᱮᱸ ᱠᱟᱱ ᱛᱟᱞᱮᱭᱟ
ᱵᱟᱭᱨᱮ ᱨᱮᱱ ᱦᱟᱜ
ᱦᱮᱸ ᱟᱛᱳ ᱨᱮᱱ ᱫᱚ ᱱᱟᱦᱟᱜ ᱵᱚᱦᱚᱜ ᱟᱹᱪᱩᱨ ᱠᱚᱫᱚ ᱥᱟᱫᱚᱢ ᱠᱚᱫᱚ ᱵᱟᱠᱚ ᱛᱟᱦᱮᱸ ᱠᱟᱱ ᱛᱟᱞᱮᱭᱟ ᱟᱫᱚ ᱠᱳ ᱜᱩᱨᱩ ᱥᱟᱞᱟᱜ ᱜᱮᱠᱚ ᱦᱤᱡᱩᱜ ᱛᱟᱦᱮᱸᱜᱼᱟ ᱟᱫᱚ ᱟᱫᱚᱼ ᱵᱟᱨ ᱥᱮᱨᱢᱟ ᱫᱚ ᱦᱟᱸᱜ ᱴᱷᱤᱠ ᱜᱮᱞᱮ ᱠᱚᱨᱟᱣ ᱠᱮᱫᱟ ᱟᱫᱚ ᱡᱟᱦᱟᱸ ᱢᱩᱪᱟᱹᱫ ᱥᱮᱨᱢᱟ ᱠᱚᱨᱟᱶ ᱞᱮᱫ ᱜᱮᱭᱟᱞᱮ ᱟᱫᱚ ᱩᱱ ᱫᱚᱞᱮ ᱢᱮᱛᱟ ᱫᱮᱭᱟ ᱡᱮ ᱛᱟᱦᱞᱮ ᱟᱛᱩᱨᱮᱱ ᱱᱟᱜ ᱥᱟᱫᱚᱢ ᱪᱟᱛᱚᱢ ᱠᱚ ᱧᱟᱢ ᱟᱞᱮ ᱢᱮ
ᱦᱩᱸ
ᱟᱪᱪᱷᱟ ᱛᱟᱦᱟᱞᱮ ᱥᱮᱨᱮᱧ ᱞᱟᱹᱭ ᱠᱮᱫᱟᱭ ᱦᱳᱭ ᱛᱟᱦᱚᱞᱮᱧ ᱧᱟᱢ ᱟᱯᱮᱭᱟ ᱟᱨ ᱩᱢ ᱦᱤᱞᱳᱜ ᱛᱟᱦᱚᱞᱮ ᱱᱟᱜ ᱚᱱᱠᱟ ᱥᱮᱨᱮᱧᱮᱜᱼᱟᱭ ᱥᱮᱨᱮᱧᱟᱭ ᱢᱟᱱᱮ ᱦᱮᱡ ᱜᱮ ᱵᱟᱠᱚ ᱦᱤᱡᱩᱜ ᱠᱟᱱᱟ ᱵᱚᱸᱜᱟ
ᱦᱩᱸ
ᱦᱮᱡ ᱜᱮ ᱵᱟᱠᱚ ᱦᱤᱡᱩᱜ ᱠᱟᱱᱟ ᱢᱟᱱᱮ ᱮᱠᱫᱚᱢ ᱜᱮ ᱵᱟᱝ ᱟᱫᱚ ᱟᱹᱰᱤ ᱜᱷᱟᱹᱲᱤ ᱟᱹᱰᱤ ᱜᱷᱟᱹᱲᱤᱡ ᱥᱮᱨᱮᱧ ᱯᱚᱨᱮ ᱟᱫᱚ ᱠᱚ ᱦᱮᱡ ᱮᱱᱟ ᱟᱫᱚ ᱦᱮᱡ ᱯᱚᱨᱮ ᱧᱮᱞ ᱧᱟᱢᱮ ᱮᱱᱟ ᱢᱟᱱᱮ ᱵᱚᱸᱜᱟ ᱫᱚᱠᱚ ᱦᱤᱡᱩᱜ ᱠᱟᱱᱟ ᱠᱤᱱᱛᱩ ᱚᱱᱟᱮ ᱡᱟᱦᱟᱸ ᱟᱨᱠᱤ ᱛᱷᱟᱱ ᱵᱮᱱᱟᱣ ᱦᱩᱭ ᱠᱟᱱᱟ ᱱᱟᱭᱠᱮ ᱚᱲᱟᱜ ᱨᱮ ᱟᱫᱚ ᱚᱱᱟ ᱛᱷᱟᱱ ᱴᱷᱮᱱ ᱱᱟᱜ ᱵᱟᱠᱚ ᱪᱟᱞᱟᱣ ᱫᱟᱲᱮᱭᱟᱜ ᱠᱟᱱᱟ
ᱚᱸ ᱚᱸ
ᱦᱮᱸ ᱟᱫᱚ ᱦᱮᱸ ᱵᱟᱠᱚ ᱪᱟᱞᱟᱣ ᱫᱟᱲᱮᱭᱟᱜ ᱠᱟᱱ ᱠᱷᱟᱱ ᱚᱸᱰᱮᱱᱟᱜ ᱡᱤᱱᱤᱥ ᱠᱚᱦᱚᱸ ᱟᱠᱚᱣᱟᱜ ᱥᱟᱯᱟᱵ ᱠᱚᱦᱚᱸ ᱵᱟᱠᱚ ᱥᱟᱵ ᱫᱟᱲᱮᱭᱟᱜ ᱠᱟᱱᱟ
ᱦᱮᱸ ᱦᱮᱸ ᱦᱮᱸ ᱦᱮᱸ
ᱟᱫᱚ ᱚᱱᱠᱟᱜᱮ ᱢᱚᱴᱟᱢᱩᱴᱤ ᱮᱠᱫᱚᱢ ᱥᱮᱛᱟᱜ ᱩᱛᱟᱹᱨ ᱮᱱᱟ ᱟᱫᱚ ᱥᱮᱛᱟᱜ ᱮᱱᱠᱷᱟᱱ ᱟᱫᱚ ᱦᱮᱸ ᱵᱚᱱᱫᱚ ᱠᱮᱫᱟᱞᱮ ᱡᱷᱚᱛᱚ ᱠᱤᱪᱷᱩ ᱵᱚᱱᱫᱚ ᱠᱟᱛᱮ ᱟᱫᱚ ᱛᱩᱯᱩ ᱞᱮ ᱪᱟᱞᱟᱣᱱᱟ ᱡᱷᱚᱛᱚ
ᱦᱩᱸ
ᱟᱫᱚ ᱱᱟᱭᱠᱮ ᱦᱚᱸ ᱪᱟᱞᱟᱣ ᱮᱱᱟ ᱟᱫᱚ ᱛᱩᱯᱩ ᱠᱟᱛᱮ ᱦᱮᱡ ᱠᱟᱛᱮ ᱟᱨᱚ ᱢᱤᱫ ᱫᱷᱟᱣ ᱞᱮ ᱫᱩᱲᱩᱵ ᱮᱱᱟ
ᱦᱩᱸ
ᱛᱟᱨᱯᱚᱨᱮ ᱟᱨᱚ ᱚᱱᱠᱟ ᱥᱮᱨᱮᱧ ᱠᱮᱫᱟᱭ ᱥᱮᱨᱮᱧ ᱠᱮᱫᱟᱭ ᱟᱨᱚ ᱚᱱᱠᱟ ᱦᱮᱡ ᱮᱱᱟᱠᱚ ᱵᱚᱸᱜᱟ ᱠᱚᱦᱚᱸ
ᱦᱩᱸ
ᱦᱮᱸ ᱩᱱ ᱦᱚᱸ ᱟᱫᱚ ᱚᱱᱠᱟᱜᱮ
ᱦᱩᱸ ᱦᱩᱸ
ᱢᱚᱴᱟᱢᱩᱴᱤ ᱵᱚᱸᱜᱟ ᱫᱚᱠᱚ ᱦᱤᱡᱩᱜ ᱠᱟᱱᱟ ᱟᱫᱚ ᱚᱸᱰᱮ ᱪᱟᱞᱟᱣ ᱫᱚ ᱵᱟᱠᱚ ᱪᱟᱞᱟᱣ ᱫᱟᱲᱮᱭᱟᱜ ᱠᱟᱱᱟ ᱛᱟᱨᱯᱚᱨᱮ ᱟᱫᱚ ᱤᱱᱠᱟᱹ ᱠᱟᱛᱮ ᱜᱮ ᱜᱩᱨᱩᱭ ᱢᱮᱛᱟᱫ ᱞᱮᱭᱟ ᱡᱟᱦᱟᱸ ᱜᱩᱨ ᱞᱮ ᱟᱹᱜᱩ ᱞᱮᱫᱮ ᱪᱚᱞᱚ ᱞᱮᱫᱟᱭ ᱦᱟᱸᱰᱮ ᱢᱤᱫ ᱫᱷᱟᱣ ᱧᱮᱞ ᱦᱩᱭᱩᱜᱼᱟ ᱤᱭᱟᱹᱨᱮ ᱡᱟᱦᱮᱨ ᱛᱷᱟᱱ ᱨᱮ
ᱡᱟᱦᱮᱨ ᱛᱷᱟᱱ ᱨᱮ
ᱦᱩᱸ
ᱦᱩᱸ
ᱟᱫᱚ ᱚᱸᱰᱮᱞᱮ ᱪᱟᱞᱟᱣᱱᱟ ᱱᱟᱜ ᱚᱸᱰᱮ ᱪᱟᱞᱟᱣ ᱠᱟᱛᱮᱫ ᱚᱸᱰᱮ ᱦᱚᱸ ᱚᱱᱠᱟ ᱟᱫᱚ ᱚᱸᱰᱮ ᱫᱚ ᱢᱚᱴᱟᱢᱩᱴᱤ ᱥᱮᱨᱮᱧ ᱛᱮᱦᱚᱸ ᱟᱫᱚ ᱵᱟᱠᱚ ᱦᱚᱭ ᱦᱤᱡᱩᱜ ᱠᱟᱱᱟ
ᱚᱸᱰᱮ ᱫᱚ ᱦᱩᱸ ᱦᱩᱸ ᱛᱟᱦᱞᱮ ᱜᱚᱢᱠᱮ ᱱᱤᱛ ᱫᱚ ᱚᱠᱟᱞ ᱞᱮᱠᱟ ᱦᱟᱸ ᱢᱮᱱᱟᱜᱼᱟ
ᱱᱤᱛᱚᱜ ᱫᱚ ᱜᱚᱢᱠᱮ ᱢᱚᱴᱟᱢᱩᱴᱤ ᱴᱷᱤᱠ ᱴᱷᱟᱠ ᱦᱩᱭ ᱠᱟᱱᱟ ᱟᱫᱚᱞᱤᱧ ᱞᱟᱹᱭᱮᱫᱼᱟ ᱱᱟᱸᱜ ᱟᱫᱚ ᱩᱸ ᱚᱸᱰᱮ ᱡᱚᱠᱷᱚᱱ ᱪᱟᱞᱟᱣ ᱦᱩᱭᱱᱟ ᱟᱫᱚ ᱚᱸᱰᱮ ᱦᱚᱸ ᱚᱱᱠᱟ ᱟᱹᱰᱤ ᱜᱷᱟᱹᱲᱤ ᱥᱮᱨᱮᱧ ᱦᱩᱭᱱᱟ ᱥᱮᱨᱮᱧ ᱦᱩᱭᱱᱟ ᱥᱮᱨᱮᱧ ᱜᱩᱨᱩ ᱜᱩᱨᱩ ᱵᱟᱵᱟ ᱠᱚᱠᱚ ᱥᱮᱨᱮᱧ ᱵᱟᱲᱟᱭᱮᱫᱼᱟ ᱟᱫᱚ ᱦᱮᱡ ᱜᱮ ᱵᱟᱠᱚ ᱦᱤᱡᱩᱜ ᱠᱟᱱᱟ ᱦᱮᱡ ᱜᱮ ᱵᱟᱠᱚ ᱦᱤᱡᱩᱜ ᱠᱟᱱᱟ ᱛᱟᱨᱯᱚᱨᱮ ᱟᱹᱰᱤ ᱜᱷᱟᱹᱲᱤᱡ ᱯᱚᱨᱮ ᱟᱫᱚ ᱩᱱᱫᱚ ᱢᱚᱴᱟᱢᱩᱴᱤ ᱵᱚᱸᱜᱟ ᱴᱟᱭᱤᱢ ᱠᱚᱦᱚᱸ ᱯᱟᱨᱚᱢ ᱤᱫᱤᱭ ᱠᱟᱱᱟ ᱢᱟᱱᱮ ᱵᱮᱲᱟ ᱟᱹᱪᱩᱨᱱᱟ ᱥᱮ ᱮᱠᱴᱟ ᱫᱩᱴᱟ ᱵᱟᱡᱟᱣ ᱮᱱᱟ ᱟᱫᱚ ᱦᱮᱡ ᱜᱮ ᱵᱟᱠᱚ ᱦᱮᱡ ᱞᱟᱹᱜᱤᱫᱚᱜ ᱠᱟᱱᱟ ᱛᱟᱨᱯᱚᱨᱮ ᱟᱹᱰᱤ ᱜᱷᱟᱹᱲᱤᱡ ᱯᱚᱨᱮ ᱴᱷᱤᱠ ᱥᱟᱹᱦᱤᱡ ᱡᱚᱢᱚᱠ ᱥᱟᱹᱦᱤᱡ ᱡᱚᱠᱷᱚᱱ ᱠᱚ ᱨᱩ ᱠᱮᱫᱟ ᱟᱨ ᱥᱮᱨᱮᱧ ᱠᱮᱫᱟ ᱠᱚ, ᱩᱱᱫᱚ ᱟᱫᱚ ᱵᱚᱸᱜᱟ ᱠᱚ ᱦᱮᱡ ᱮᱱᱟ ᱟᱫᱚ ᱦᱮᱡ ᱯᱚᱨᱮ, ᱛᱟᱣ ᱟᱫᱚ ᱢᱚᱴᱟᱢᱩᱴᱤ ᱛᱷᱟᱱ ᱥᱮᱫ ᱫᱚ ᱵᱟᱠᱚ ᱪᱟᱞᱟᱜ ᱠᱟᱱᱟ᱾ ᱡᱟᱦᱮᱨ ᱛᱷᱟᱱ ᱥᱮᱫ ᱫᱚ᱾ ᱟᱫᱚ ᱡᱚᱠᱷᱚᱱ ᱚᱱᱠᱟ ᱴᱷᱮᱞᱟᱣ ᱤᱫᱤ ᱦᱩᱭᱱᱟ ᱡᱮ ᱜᱚᱸᱥᱟᱭ ᱫᱩ ᱛᱟᱦᱞᱮ ᱧᱮᱞ ᱯᱮ, ᱪᱮᱫᱞᱮᱠᱟ ᱴᱷᱤᱠ ᱠᱟᱱᱟ ᱥᱮ ᱵᱟᱝ? ᱟᱫᱚ ᱚᱱᱠᱟ ᱪᱟᱞᱟᱣ ᱱᱟᱠᱚ ᱪᱟᱞᱟᱣ ᱠᱟᱛᱮ ᱚᱱᱠᱟ ᱛᱟᱣᱮᱨ ᱠᱟ ᱠᱟᱛᱮᱮᱫ ᱠᱚ ᱡᱤ ᱵᱟᱲᱟ ᱠᱮᱫᱟ ᱠᱟᱹᱴᱤᱡ᱾
ᱦᱩᱸ ᱦᱩᱸ
ᱟᱨ ᱡᱤ ᱠᱟᱹᱴᱤᱡ ᱠᱚ ᱡᱤ ᱵᱟᱲᱟ ᱠᱮᱫᱟ ᱟᱫᱚ ᱠᱚ ᱥᱤᱢᱟᱹᱱ ᱮᱱᱟ ᱢᱚᱴᱟᱢᱩᱴᱤ ᱡᱷᱚᱛᱚ᱾ ᱡᱟᱦᱟᱸ ᱛᱤᱱᱟᱹᱜ ᱠᱚ ᱦᱮᱡ ᱞᱮᱱᱟ ᱟᱨᱠᱤ᱾
ᱦᱩᱸ ᱦᱩᱸ
ᱟᱫᱚ ᱢᱳᱴᱟᱢᱩᱴᱤ ᱟᱫᱚ ᱛᱟᱦᱚᱞᱮ ᱪᱮᱫ ᱪᱤᱠᱟᱹᱭ ᱦᱩᱭᱩᱜᱼᱟ᱾ ᱵᱚᱸᱜᱟ ᱢᱟᱛᱚ ᱵᱟᱠᱚ ᱦᱤᱡᱩᱜ ᱠᱟᱱᱟ ᱟᱨ ᱟᱵᱚᱣᱟᱜ ᱵᱚᱸᱜᱟᱼ ᱵᱩᱨᱩ ᱢᱟ, ᱮᱸ ᱵᱚᱫᱟ ᱢᱟᱜ ᱠᱚᱢᱟ ᱚᱱᱟ ᱠᱚᱢᱟ ᱡᱷᱚᱛᱚ ᱵᱚᱸᱜᱟ ᱜᱮᱠᱚ ᱠᱚᱨᱟᱣᱟ᱾ ᱱᱤᱡᱮᱛᱮ ᱪᱮᱫᱠᱟᱢ ᱠᱚᱨᱟᱣᱟ ᱢᱟᱜ ᱢᱚᱬᱮ ᱨᱮᱫᱚ? ᱵᱟᱦᱟ ᱠᱷᱟᱱ ᱫᱚ ᱱᱟᱜ ᱥᱤᱢ ᱫᱚ ᱱᱟᱜ ᱱᱤᱡᱮ ᱛᱮᱜᱮᱢ ᱱᱟᱭᱠᱮ ᱜᱮ ᱱᱟᱜ ᱤᱭᱟᱹᱭᱟ ᱢᱟᱜᱮᱭᱟᱭ ᱱᱟᱜ ᱾
ᱦᱮᱸ ᱦᱮᱸ ᱾
ᱟᱫᱚ ᱛᱟᱦᱚᱞᱮ ᱚᱱᱟ ᱠᱚ ᱦᱩᱭᱮᱱ ᱠᱷᱟᱱ ᱵᱚᱸᱜᱟ ᱢᱟᱛᱚ ᱚᱱᱠᱟ ᱦᱮᱡ ᱱᱟᱠᱚ ᱚᱱᱟ ᱡᱤᱣᱤ ᱵᱟᱲᱟ ᱠᱟᱛᱮ ᱟᱨᱚ ᱢᱟᱱᱮ ᱪᱮᱫ ᱦᱚᱸ ᱞᱟᱹᱭ ᱦᱚᱸ ᱵᱟᱠᱚ ᱞᱟᱹᱭ ᱫᱟ? ᱟᱨ ᱪᱮᱫ ᱦᱚᱸ ᱵᱟᱝ ᱨᱩᱣᱟᱹᱲ ᱪᱟᱞᱟᱣᱱᱟ ᱠᱚ ᱾
ᱦᱩᱸ ᱾
ᱟᱫᱚ ᱛᱟᱦᱚᱞᱮ ᱚᱱᱠᱟ ᱯᱩᱲᱥᱤᱤᱨᱮᱱ ᱧᱮᱞ ᱦᱩᱭᱩᱜ ᱠᱟᱱᱟ ᱡᱮ ᱛᱟᱦᱚᱞᱮ ᱤᱭᱟᱹ ᱠᱚᱯᱮ ᱾ ᱯᱩᱲᱥᱤ ᱨᱮᱱ ᱟᱲᱟᱜ ᱠᱚ ᱦᱩᱭᱩᱜ ᱞᱟᱹᱜᱤᱫ ᱟᱨᱠᱤ ᱾
ᱦᱩᱸ ᱦᱩᱸ ᱾
ᱟᱫᱚ ᱯᱩᱲᱥᱤ ᱦᱚᱸ ᱧᱮᱞ ᱠᱟᱛᱮ ᱠᱚ ᱵᱚᱛᱚᱨ ᱟᱠᱟᱱᱟ ᱾ ᱞᱟᱹᱭ ᱫᱟᱠᱚ ᱟᱞᱮ ᱢᱟᱛᱚ ᱵᱟᱞᱮ ᱟᱲᱟᱜ ᱠᱚᱣᱟ ᱱᱤᱛᱚᱜ ᱫᱚ ᱾ ᱱᱚᱝᱠᱟ ᱚᱵᱚᱥᱛᱷᱟ ᱟᱞᱮ ᱫᱚ ᱠᱷᱟᱨᱟᱯ ᱜᱮᱞᱮ ᱧᱮᱞᱮᱜᱼᱟ ᱾ ᱦᱳᱭ, ᱟᱫᱚ ᱩᱱᱠᱩ ᱦᱚᱸ ᱪᱤᱠᱟᱹᱛᱮ ᱱᱟᱜ ᱠᱚ ᱚᱲᱟᱜ ᱠᱚᱣᱟ ᱱᱟᱦᱜ ᱾ ᱚᱱᱠᱟ ᱢᱟᱱᱮ ᱢᱚᱴᱟᱢᱩᱴᱤ ᱵᱚᱸᱜᱟ ᱠᱚ ᱦᱤᱡᱩᱜ ᱠᱟᱱᱟ ᱾ ᱪᱮᱫ ᱦᱚᱸ ᱵᱟᱠᱚ ᱞᱟᱹᱭᱫᱟ ᱟᱨ, ᱡᱤ ᱵᱟᱲᱟ ᱠᱟᱛᱮ ᱠᱚ ᱨᱩᱣᱟᱹᱲ ᱪᱟᱞᱟᱜ ᱠᱟᱱᱟ ᱢᱟᱱᱮ, ᱦᱮᱸ, ᱟᱫᱚ ᱛᱟᱦᱚᱞᱮ ᱚᱱᱠᱟ ᱠᱟᱛᱮ ᱜᱮ ᱵᱚᱫᱟ ᱢᱟᱛᱚ ᱨᱩᱣᱟᱹᱲ ᱤᱫᱤ ᱢᱟᱛᱚ ᱵᱟᱝ ᱜᱟᱱᱚᱜᱼᱟ ᱱᱟᱜ ᱾
ᱦᱮᱸ ᱦᱮᱸ ᱾
ᱢᱟᱜ ᱞᱟᱹᱜᱤᱫ ᱟᱹᱜᱩ ᱦᱩᱭ ᱠᱟᱱᱟ ᱢᱟᱱᱮ ᱱᱟᱜ ᱢᱟᱜ ᱜᱮ ᱦᱩᱭᱩᱜᱼᱟ ᱾ ᱟᱫᱚ ᱟᱹᱛᱩ ᱠᱷᱚᱱᱟᱜ ᱜᱮ ᱢᱤᱫ ᱦᱚᱲ ᱞᱮ ᱥᱟᱵ ᱠᱮᱫᱮᱭᱟ ᱡᱮ, ᱛᱟᱦᱞᱮ ᱟᱢᱜᱮ ᱛᱟᱦᱞᱮ ᱢᱟᱜ ᱠᱟᱠᱚ ᱢᱮ ᱾ ᱟᱪᱪᱷᱟ ᱾ ᱛᱟᱦᱚᱞᱮ ᱩᱱᱤ ᱡᱚᱛᱚᱭ ᱢᱟᱜ ᱠᱮᱫ ᱠᱚᱣᱟ, ᱢᱟᱜ ᱯᱚᱨᱮ ᱟᱫᱚ ᱚᱲᱟᱜ
ᱟᱫᱚ ᱚᱱᱟ ᱠᱚ ᱡᱷᱚᱛᱚ ᱦᱩᱭᱮᱱ ᱠᱷᱟᱱ ᱟᱫᱚ ᱢᱤᱫ ᱫᱤᱱ ᱫᱚ ᱱᱟᱜ ᱧᱮᱞ ᱞᱮ ᱪᱟᱞᱟᱣ ᱠᱟᱱᱟ, ᱤᱭᱟᱹ ᱴᱷᱮᱱ ᱚᱡᱷᱟ ᱚᱲᱟᱜ, ᱟᱫᱚ ᱚᱸᱰᱮ ᱞᱟᱹᱭ ᱠᱮᱫᱟ ᱠᱚ ᱢᱚᱴᱟᱢᱩᱴᱤ ᱡᱷᱚᱛᱚ ᱠᱤᱪᱷᱩ ᱴᱷᱤᱠ ᱜᱮᱠᱚ ᱞᱟᱹᱭ ᱠᱮᱫᱟ ᱱᱟᱜ ᱾ ᱞᱟᱹᱭ ᱠᱮᱫᱟ ᱠᱚ ᱡᱮ ᱛᱚᱞ ᱦᱚᱪᱚᱣᱟ ᱠᱟᱱᱟ ᱠᱚ ᱟᱨ ᱢᱩᱫᱟᱹ ᱠᱚᱠᱚ ᱛᱚᱯᱟ ᱟᱠᱟᱫᱟ ᱟᱫᱚ ᱚᱱᱟ ᱠᱚ ᱠᱟᱹᱢᱤ ᱵᱟᱲᱟ ᱦᱩᱭᱮᱱ ᱠᱷᱟᱱ ᱱᱤᱛᱚᱜ ᱫᱚ ᱢᱚᱴᱟᱢᱩᱴᱤ ᱴᱷᱤᱠ ᱜᱮ ᱢᱮᱱᱟᱜᱼᱟ ᱾
ᱱᱤᱛᱚᱜ ᱫᱚ ᱦᱟᱸᱜ ᱾
ᱪᱟ ᱦᱩᱭᱞᱮᱱ ᱛᱟᱞᱮᱭᱟ ᱟᱹᱛᱩ ᱨᱮ ᱾
ᱦᱩᱸ, ᱛᱚ ᱱᱤᱛᱚᱜ ᱦᱟᱸᱜ ᱱᱩᱹᱭᱛᱮ ᱱᱟᱯᱟᱭ ᱛᱮᱜᱮ ᱦᱟᱸᱜ ᱪᱟᱞᱟᱜ ᱠᱟᱱᱟ ᱾
ᱦᱮᱸ ᱦᱮᱸ ᱾
ᱦᱩᱸ ᱾
ᱟᱹᱰᱤ ᱢᱟᱨᱟᱝ ᱤᱭᱟᱹ
ᱱᱤᱝᱠᱟᱹᱴ ᱮᱴᱠᱮᱴᱚᱬᱮ ᱦᱟᱸᱜ ᱟᱸ ᱚᱸᱰᱮ ᱥᱮᱴᱮᱨ ᱞᱮᱱᱟ ᱾ ᱦᱳᱭ ᱜᱚᱝᱠᱮ, ᱟᱞᱟᱝᱟᱜᱼᱟ ᱚᱠᱛᱚ ᱠᱚᱦᱚᱸ ᱪᱟᱵᱟ ᱤᱫᱤ ᱠᱟᱱ ᱛᱟᱞᱟᱝᱟ ᱜᱟᱯᱟᱞᱢᱟᱨᱟᱣ ᱨᱮᱱᱟᱜ ᱛᱟᱦᱮᱸ ᱠᱟᱱ ᱜᱮᱭᱟ ᱦᱮᱸ ᱾ ᱟᱫᱚ ᱴᱷᱤᱠ ᱜᱮᱭᱟ ᱛᱟᱦᱞᱮ, ᱡᱚᱦᱟᱨ ᱜᱮ᱾
ᱦᱮᱸ ᱦᱮᱸ ᱾